ᱦᱮᱞᱳ ᱦᱮᱸ ᱫᱟ ᱟᱸᱡᱚᱢ ᱧᱟᱢᱚᱜ ᱠᱟᱱᱟ,
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ᱾
ᱦᱮᱸ ᱫᱟ ᱡᱚᱦᱟᱨ ᱜᱮ,
ᱦᱮᱸ ᱡᱚᱦᱟᱨ ᱜᱮ ᱡᱚᱦᱟᱨ ᱜᱮ,
ᱟᱸᱡᱚᱢᱚᱜ ᱠᱟᱱ ᱜᱮᱭᱟ᱾
ᱦᱮᱸ ᱢᱮᱱᱫᱟᱹᱧ ᱛᱟᱦᱚᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ᱾
ᱪᱮᱫ ᱮᱢ ᱪᱤᱠᱟᱹᱭ ᱫᱟ ᱛᱟᱦᱚᱞᱮ ᱦᱮᱸ ᱫᱟ ᱱᱚᱜᱚᱭ ᱫᱩᱲᱩᱵ ᱵᱟᱲᱟ ᱦᱩᱭ ᱠᱟᱱ ᱜᱮᱭᱟ ᱱᱤᱛᱚᱜ,
ᱚ ᱟᱪᱪᱷᱟ ᱟᱪᱪᱷᱟ ᱡᱚᱢ ᱵᱟᱲᱟ ᱠᱚᱫᱚ ᱦᱩᱭᱮᱱᱟ,
ᱟᱣᱨᱤ ᱫᱟ ᱟᱣᱨᱤ ᱦᱩᱭᱩᱜᱼᱟ ᱟᱨᱤ ᱟᱨᱤ᱾
ᱚ ᱟᱪᱪᱷᱟ ᱟᱪᱪᱷᱟ ᱟᱨᱠᱤ ᱤᱥᱤᱱ ᱵᱟᱥᱟᱝ ᱦᱚᱸᱟᱣᱨᱤ ᱦᱩᱭᱩᱜᱼᱟ ᱛᱚ,
ᱦᱮᱸ ᱫᱟᱜᱽ, ᱟᱹᱣᱨᱤ ᱦᱩᱭᱩᱜᱼᱟ ᱤᱥᱤᱱ ᱵᱟᱥᱟᱝ ᱫᱚ ᱟᱢᱜᱮᱫᱟ ᱛᱟᱦᱚᱞᱮ ᱪᱮᱫ ᱮᱢ ᱪᱤᱠᱟᱹ ᱵᱟᱲᱟᱭᱮᱫᱟ᱾
ᱚᱱᱟ ᱵᱟᱦᱨᱮ ᱥᱮᱫ ᱤᱧ ᱫᱩᱲᱩᱵ ᱟᱠᱟᱱᱟ ᱦᱮᱸ ᱟᱨᱠᱤ ᱤᱥᱤᱱ
ᱚᱲᱟᱜ ᱠᱚᱨᱮ ᱫᱚ ᱠᱚ ᱵᱮᱥ ᱵᱟᱲᱟ ᱜᱮᱭᱟ ᱠᱚ?
ᱛᱟᱨ ᱵᱟᱨᱮ ᱥᱮᱜ ᱨᱮ ᱫᱩᱲᱩᱵ ᱦᱩᱭ ᱠᱟᱱᱟ᱾ ᱢᱮᱱᱫᱟᱹᱧ ᱦᱮᱸ ᱵᱮᱥ ᱵᱮ ᱵᱮᱥ ᱜᱮᱭᱟ ᱠᱚ ᱵᱮ ᱵᱮᱥ ᱜᱮᱭᱟ ᱠᱚ ᱦᱮᱞᱳ ᱟᱸᱡᱚᱢᱚᱜ ᱠᱟᱱᱟ, ᱵᱮᱥ ᱜᱮᱭᱟ ᱠᱚ ᱵᱮᱥ ᱜᱮᱭᱟ ᱠᱚ ᱟᱸᱡᱚᱢᱚᱜ ᱠᱟᱱᱟ᱾
ᱦᱮᱸ ᱫᱟ ᱟᱸᱡᱚᱢ ᱧᱟᱢᱚᱜ ᱠᱟᱱᱟ᱾
ᱟᱯᱮᱜᱮ ᱪᱮᱜ ᱞᱮᱠᱟ ᱦᱮᱱᱟᱜ ᱯᱮᱭᱟ?
ᱦᱮᱸ ᱫᱟ ᱵᱮᱥ ᱫᱚ ᱵᱮᱥ ᱵᱟᱲᱟ ᱜᱮᱭᱟᱞᱮ ᱱᱤᱭᱟᱹ ᱥᱚᱢᱚᱭ ᱫᱚ ᱪᱟᱸᱫᱚ ᱵᱚᱸᱜᱟᱜ ᱫᱟᱭᱟ ᱫᱩᱞᱟᱹᱲ ᱛᱮ᱾ ᱯᱟᱷᱞᱮ ᱫᱟ ᱞᱟᱹᱭᱫᱟᱹᱧ ᱟᱯᱮ ᱫᱚᱯᱮ ᱪᱟᱥ, ᱪᱟᱥ ᱵᱟᱥ ᱠᱚᱫᱚ ᱯᱮ ᱟᱨᱟᱢᱵᱷᱚ ᱟᱠᱟᱜ ᱜᱮᱭᱟ ᱥᱮ ᱵᱟᱝᱜᱮ?
ᱦᱮᱸ, ᱟᱨᱟᱢᱵᱚ ᱫᱚ ᱟᱨᱟᱢᱵᱚ ᱠᱟᱜ ᱜᱮᱭᱟᱞᱮ ᱟᱫᱚ ᱠᱚᱢ ᱠᱚᱢ ᱟᱨᱠᱤ ᱫᱟᱜᱽ ᱢᱟᱱ ᱦᱮᱸ ᱦᱩᱭ ᱫᱚ ᱦᱩᱭᱩᱜ ᱠᱟᱱᱟ ᱟᱨᱠᱤ ᱟᱯᱮᱥᱮᱫ ᱜᱮ ᱪᱮᱫᱞᱮᱠᱟ?
ᱦᱮᱸ ᱫᱟ ᱟᱞᱮ ᱦᱚᱸ ᱱᱚᱜᱼᱚᱭ ᱞᱮ ᱟᱨᱟᱢᱵᱷᱚ ᱜᱚᱜ ᱠᱟᱜ ᱜᱮᱭᱟᱞᱮ ᱵᱟᱝ ᱫᱚ ᱵᱟᱝᱜᱮ ᱟᱫᱚ ᱟᱨᱮ ᱟᱞᱮᱚ ᱫᱚ ᱟᱹᱣᱨᱤᱞᱮ ᱟᱨᱟᱢᱵᱚᱭᱟ ᱱᱚ ᱜᱟᱯᱟ ᱢᱮᱭᱟᱝ ᱠᱷᱚᱱ ᱨᱚᱦᱚᱭ ᱞᱮ ᱟᱨᱟᱢᱵᱚᱭ ᱞᱟᱹᱜᱤᱫᱼᱟ᱾ ᱛᱟᱞᱦᱮ ᱟᱯᱮ ᱥᱮᱫ ᱛᱮᱫᱚ ᱛᱟᱞᱦᱮ ᱫᱟᱜᱽ ᱵᱟᱲᱟᱭ ᱜᱮᱭᱟ ᱥᱮ ᱵᱟᱝᱜᱮ?
ᱦᱮᱸ ᱫᱟᱜᱽ ᱫᱚ ᱫᱟᱜᱮᱜ ᱜᱮᱭᱟ ᱵᱟᱝ ᱫᱚ ᱵᱟᱝ᱾ ᱟᱨᱠᱤ ᱫᱤᱱᱟᱹᱢ ᱜᱮᱛᱚ ᱫᱟᱜᱟᱜ ᱢᱚᱡ ᱧᱟᱢ ᱮᱢ ᱞᱮᱠᱷᱟᱱ ᱜᱮ ᱦᱮᱸᱥᱮ,
ᱦᱮᱸ ᱦᱮᱸ ᱦᱮᱸ ᱫᱟ᱾
ᱟᱪᱪᱷᱟ ᱟᱨ ᱟᱯᱮᱥᱮᱜ ᱥᱤ ᱠᱚ ᱪᱮᱫ ᱛᱮ ᱦᱩᱭᱩᱜ ᱠᱟᱱᱟ?
ᱟᱨ ᱦᱮᱸ ᱫᱟ ᱥᱤ ᱥᱤ ᱫᱚ ᱦᱚᱪᱷᱮ ᱫᱟᱫᱟ ᱠᱤᱪᱷᱩ ᱦᱚᱲ ᱫᱚ ᱢᱮᱱᱟᱜ ᱠᱚᱣᱟ ᱡᱮ ᱱᱟᱦᱮᱞ ᱛᱮᱜᱮ ᱠᱚ ᱥᱤ ᱵᱟᱲᱟᱭᱮᱫᱟ ᱟᱨ ᱠᱤᱪᱷᱩ ᱦᱚᱲ ᱫᱚ ᱱᱚᱜᱼᱚᱭ ᱴᱟᱠᱴᱚᱨ ᱛᱮᱜᱮ ᱠᱚ ᱥᱤ ᱵᱟᱲᱟᱭ ᱫᱟᱠᱚ ᱱᱤᱛᱚᱜ ᱫᱚ ᱫᱟ ᱩᱱᱫᱤᱱ ᱞᱮᱠᱟ ᱫᱚ ᱵᱟᱝᱛᱚ᱾ ᱡᱮ ᱢᱟᱱᱮ ᱦᱚᱲ ᱠᱚ ᱵᱮᱥᱤ ᱵᱟᱠᱚ ᱠᱷᱟᱴᱟᱜ ᱞᱟᱹᱜᱤᱫᱚᱜ ᱠᱟᱱᱟ ᱛᱚ ᱚᱱᱟ ᱠᱷᱚᱱ ᱢᱟᱱᱮ ᱚᱱᱟ ᱠᱷᱟᱹᱛᱤᱨ ᱛᱮ ᱵᱤᱥᱤ ᱴᱟᱠᱴᱟᱨ ᱛᱮᱜᱮ ᱠᱚ ᱥᱤ ᱵᱟᱲᱟᱭᱮᱫᱟ ᱟᱨ ᱠᱤᱪᱷᱩ ᱦᱚᱲ ᱫᱚ ᱱᱚᱜᱚᱭ ᱱᱟᱦᱮᱞ ᱛᱮᱜᱮ ᱠᱚ ᱥᱤ ᱵᱟᱲᱟᱭ ᱫᱟᱠᱚ᱾
ᱟᱯᱮᱜ ᱥᱮᱫ ᱜᱮ ᱫᱟᱜ ᱚᱠᱟ ᱞᱮᱠᱟ ᱱᱟᱦᱮᱞ ᱛᱮ ᱥᱮ ᱴᱟᱠᱴᱟᱨ ᱛᱮᱯᱮ ᱥᱤᱭᱮᱫᱟ?
ᱦᱮᱸ ᱟᱞᱮ ᱥᱮᱫ ᱢᱟ ᱵᱟᱨ ᱯᱮ ᱨᱚᱠᱚᱢ ᱟᱜ ᱛᱮ ᱠᱩ ᱥᱤᱭᱮᱫ ᱾ ᱦᱮᱸ ᱦᱮᱸ ᱚᱱᱮ ᱠᱟᱹᱴᱤᱡ ᱠᱟᱹᱴᱤᱡᱟᱜ ᱱᱮᱛᱟᱨ ᱟᱨᱚ ᱩᱰᱩᱠ ᱫᱚ ᱴᱨᱟᱠᱴᱚᱨ ᱞᱮᱠᱟᱱᱟᱜ ᱦᱚᱸ ᱚᱱᱟ ᱠᱷᱚᱱ ᱦᱚᱸ ᱠᱟᱹᱴᱤᱡᱟᱜ ᱠᱚ ᱵᱟᱨᱯᱮ ᱨᱚᱠᱚᱢᱟᱜ ᱦᱮᱸᱥᱮ᱾ ᱚᱱᱠᱟ ᱟᱭᱢᱟ ᱦᱚᱲ ᱜᱮᱠᱚ ᱦᱟᱛᱟᱣ ᱠᱟᱫᱟ ᱟᱞᱮ ᱥᱮᱫ ᱢᱟ ᱟᱭ
ᱟᱪᱪᱷᱟ ᱟᱪᱪᱷᱟ ᱦᱮᱸ ᱫᱟᱫᱟ ᱦᱮᱸ ᱦᱮᱸ ᱦᱩᱸ ᱦᱩᱸ᱾ ᱟᱪᱪᱷᱟ ᱛᱟᱦᱚᱞᱮ ᱫᱟ ᱞᱟᱹᱭᱫᱤᱧ ᱟᱯᱮᱥᱮᱫ ᱫᱚ ᱛᱟᱦᱚᱞᱮ ᱦᱳᱭ ᱦᱳᱭ ᱫᱟ᱾
ᱟᱪᱪᱷᱟ ᱟᱪᱪᱷᱟ ᱟᱹᱰᱤ ᱱᱟᱯᱟᱭ ᱵᱩᱡᱷᱟᱹᱣᱮᱫ ᱠᱷᱟᱱᱮᱢ ᱟᱹᱰᱤ ᱱᱟᱯᱟᱭ᱾
ᱦᱮᱸ ᱦᱮᱸ ᱫᱟ ᱞᱟᱹᱭᱟᱹᱧ ᱛᱟᱦᱚᱞᱮ ᱟᱯᱮᱥᱮᱫ ᱫᱚ ᱵᱤᱨ ᱠᱚᱫᱚ ᱢᱮᱱᱟᱜ ᱜᱮᱭᱟ ᱥᱮ ᱵᱟᱝ ᱫᱟ?
ᱪᱮᱫ ᱠᱚ?
ᱵᱤᱨ ᱠᱚ ᱫᱟ ᱛᱟᱦᱚᱞᱮ ᱟᱯᱮ ᱥᱮᱫ ᱫᱚ ᱢᱮᱱᱟᱜ ᱜᱮᱭᱟ ᱥᱮ ᱵᱟᱝᱜᱮ,
ᱵᱤᱨ ᱠᱚᱫᱚ ᱟᱨᱠᱤ ᱚᱱᱠᱟᱱᱟᱜ ᱵᱤᱨ ᱫᱚ ᱵᱟᱹᱱᱩᱜᱼᱟ ᱰᱩᱝᱨᱤ ᱞᱟᱹᱭ ᱜᱟᱱᱚᱜᱼᱟ ᱡᱮ ᱰᱩᱝᱨᱤ ᱦᱮᱱᱟᱜᱼᱟ ᱟᱞᱮ ᱥᱮᱫ ᱫᱚ ᱰᱩᱝᱨᱤ ᱾ ᱟᱨᱠᱤ ᱫᱷᱤᱨᱤ ᱟᱞᱮᱫᱚ ᱟᱨᱠᱤ ᱾
ᱟᱞᱮ ᱫᱚ ᱟᱪᱪᱷᱟ ᱟᱪᱪᱷᱟ ᱦᱮᱸ ᱟᱞᱮ ᱫᱚ ᱫᱟ ᱦᱮᱸ ᱫᱟ ᱟᱞᱮ ᱥᱮᱜ ᱦᱚᱸ ᱢᱟᱱᱮ ᱟᱸ ᱰᱩᱝᱨᱤ ᱦᱚᱸ ᱢᱮᱱᱟᱜ ᱜᱮᱛᱟᱞᱮᱭᱟ ᱟᱨ ᱱᱚᱭ ᱵᱤᱨ ᱠᱚᱸᱦᱚᱸ ᱢᱮᱱᱫᱚ ᱢᱮᱱᱟᱜ ᱜᱮᱭᱟ ᱾ ᱥᱟᱨᱡᱚᱢ ᱵᱤᱨ ᱢᱮᱱᱟᱜ ᱜᱮᱭᱟ ᱠᱷᱩᱵ ᱮᱠᱴᱟ ᱥᱩᱨ ᱨᱮᱫᱚ ᱵᱟᱝ ᱨᱮᱦᱚᱸ ᱢᱮᱱᱟᱜ ᱫᱚ ᱢᱮᱱᱟᱜ ᱜᱮᱛᱟᱞᱮᱭᱟ ᱾ ᱠᱷᱩᱵ ᱮᱠᱴᱟ ᱥᱩᱨ ᱨᱮᱦᱚᱸ ᱵᱟᱝ ᱠᱷᱩᱵ ᱮᱠᱴᱟ ᱥᱟᱸᱜᱤᱧ ᱨᱮᱦᱚᱸ ᱵᱟᱝ ᱫᱟ ᱾
ᱚᱸ ᱟᱪᱪᱷᱟ ᱟᱯᱮ ᱥᱮᱜ ᱛᱟᱦᱚᱞᱮ ᱚᱱᱠᱟ ᱫᱟᱜ ᱨᱮᱱᱟᱜ ᱥᱩᱵᱤᱫᱷᱟ ᱪᱮᱜ ᱠᱟ ᱦᱮᱱᱟᱜ ᱟᱠᱟᱫᱟ ᱟᱨᱠᱤ
ᱦᱚᱭ ᱫᱟᱜ ᱨᱮᱱᱟᱜ ᱥᱩᱵᱤᱫᱷᱟ ᱵᱟᱝ ᱫᱟ, ᱫᱟᱜ ᱨᱮᱱᱟᱜ ᱥᱩᱵᱤᱫᱷᱟ ᱫᱚ ᱟᱞᱮ ᱫᱚ ᱵᱷᱟᱜᱮ ᱜᱮᱞᱮ ᱧᱟᱢ ᱵᱟᱲᱟᱭ ᱜᱮᱭᱟᱞᱮ ᱟᱫᱚ ᱱᱚᱜ ᱠᱮᱱᱮᱞ ᱠᱚᱦᱚᱸ ᱢᱮᱱᱟᱜ ᱜᱮᱛᱟᱞᱮᱭᱟ ᱟᱨ ᱚᱱᱮ ᱜᱟᱰᱟ ᱠᱚᱦᱚᱸ ᱜᱟᱹᱰᱤᱭᱟᱹ ᱠᱚᱸᱦᱚᱸ ᱾ ᱟᱨ ᱠᱩᱧ ᱠᱚᱦᱚᱸ ᱢᱮᱱᱟᱜ ᱠᱚᱜᱮᱭᱟ᱾
ᱟᱪᱪᱷᱟ ᱛᱟᱦᱚᱞᱮ ᱟᱯᱮ ᱚᱱᱟ ᱵ ᱟᱞᱮ ᱥᱮᱫ ᱟᱞᱮ ᱥᱮᱫ,
ᱦᱮᱸ ᱫᱟᱜ ᱨᱮᱱᱟᱜ ᱥᱩᱵᱤᱫᱷᱟ ᱛᱟᱦᱚᱞᱮ ᱪᱮᱫ ᱞᱮᱠᱟ ᱯᱮ ᱧᱟᱢ ᱜᱮᱭᱟ ᱯᱮ?
ᱵᱟ ᱟᱞᱮ ᱫᱚ ᱛᱮᱢᱚᱱ ᱮᱠᱴᱟ ᱫᱚ ᱵᱟᱞᱮ ᱧᱟᱢ ᱜᱮᱭᱟ ᱟᱨᱠᱤ ᱚᱱᱟ ᱦᱮᱸᱥᱮ ᱪᱟᱥ ᱞᱟᱹᱜᱤᱫ, ᱫᱚ ᱟᱨᱠᱤ ᱵᱟᱹᱱᱩᱜ ᱠᱟᱫᱟ ᱚᱱᱠᱟᱱᱟᱜ ᱫᱟᱜ ᱨᱮᱱᱟᱜ ᱥᱩᱵᱤᱫᱷᱟ ᱫᱚ ᱦᱮᱸ ᱥᱮ᱾
ᱟᱪᱪᱷᱟ ᱦᱮᱸ ᱫᱟ,
ᱧᱩ ᱨᱮᱱᱟᱜ ᱫᱟᱜ ᱨᱮᱱᱟᱜ ᱫᱚ ᱚᱥᱩᱵᱤᱫᱷᱟ ᱫᱚ ᱵᱟᱹᱱᱩᱜᱼᱟ ᱧᱩ ᱫᱟᱜ ᱫᱚ ᱟᱨᱟᱢ ᱥᱮ ᱦᱩᱭᱩᱜ ᱠᱟᱱᱟ ᱵᱟᱝ ᱫᱚ ᱵᱟᱝ ᱦᱮᱸᱥᱮ᱾
ᱦᱮᱸ ᱦᱮᱸ ᱦᱮᱸ ᱱᱮᱛᱟᱨ ᱫᱚ ᱫᱟ ᱟᱫᱚ ᱱᱚᱝᱠᱟ ᱴᱟᱭᱤᱢ ᱠᱚᱞ ᱠᱚ ᱠᱚ ᱮᱢ ᱠᱟᱫ ᱫᱚ ᱛᱟᱦᱚᱞᱮ ᱫᱟ ᱟᱯᱮᱥᱮᱫ ᱫᱚ ᱴᱟᱭᱤᱢ ᱠᱚᱞ ᱠᱚᱫᱚ ᱢᱮᱱᱟᱜ ᱜᱮᱭᱟᱥᱮ
ᱦᱮᱸᱻ ᱾ ᱴᱟᱭᱤᱢ ᱠᱚᱞ ᱫᱚ ᱦᱮᱱᱟᱜᱼᱟ ᱡᱟᱦᱟᱸ ᱢᱮᱱ ᱞᱟᱭᱤᱱ ᱚᱱᱟ ᱨᱮᱜᱮ ᱚᱱᱠᱟ ᱚᱱᱠᱟ ᱨᱮᱜᱮ ᱠᱚ ᱮᱢ ᱠᱟᱫᱟ ᱦᱮᱸᱥᱮ ᱟᱨ ᱡᱟᱦᱟᱸ ᱚᱲᱟᱜ ᱚᱲᱟᱜ ᱮᱢ ᱠᱟᱛᱷᱟ ᱚᱱᱟ ᱫᱚ ᱵᱟᱝ ᱥᱮᱴᱮᱨ ᱠᱟᱡ ᱦᱟᱸᱜ ᱚᱱᱟ ᱱᱤᱛᱦᱚᱸ ᱟᱣᱨᱤ ᱥᱮᱴᱮᱨᱚᱜᱼᱟ ᱦᱮᱸᱥᱮ᱾ ᱟᱪᱪᱷᱟ ᱟᱨ ᱛᱟᱦᱚᱞᱮ ᱟᱯᱮ ᱥᱮᱫ ᱫᱚ ᱥᱮᱴᱮᱨ ᱠᱟᱱ ᱜᱮᱭᱟ ᱚᱱᱠᱟᱱᱟᱜ ᱦᱚᱸ?
ᱚᱸ ᱾ ᱢᱮᱱ ᱫᱚ ᱢᱮᱱᱟᱜ ᱜᱮᱛᱟᱞᱮᱭᱟ ᱫᱚ ᱠᱤᱱᱛᱩ ᱢᱟᱱᱮ ᱟᱞᱮ ᱟᱛᱳ ᱥᱩᱨ ᱥᱩᱯᱩᱨ ᱠᱚᱨᱮ ᱫᱚ ᱢᱮᱱᱟᱜ ᱜᱮᱭᱟ ᱠᱤᱱᱛᱩ ᱟᱞᱮ ᱟᱛ ᱟᱛᱳ ᱦᱟᱹᱵᱤᱡ ᱫᱚ ᱟᱹᱣᱨᱤ ᱥᱮᱴᱮᱨᱚᱜᱼᱟ ᱫᱟ ᱱᱚᱣᱟ ᱠᱚ ᱾
ᱚ ᱟᱪᱪᱷᱟ ᱪᱷᱟ ᱦᱮᱸ ᱟᱪᱪᱷᱟ ᱾ ᱟᱪᱪᱷᱟ ᱛᱟᱦᱚᱞᱮ ᱚᱝᱠᱟ, ᱟᱨ ᱥᱚᱵᱽᱡᱤ ᱠᱚ ᱪᱮᱫ ᱠᱚᱯᱮ ᱪᱟᱥ ᱜᱮᱭᱟ, ᱟᱯᱮᱥᱮᱫ ᱦᱳᱭᱳᱜ ᱜᱮᱭᱟ ᱟᱨᱠᱤ?
ᱦᱮᱸ ᱫᱟ ᱥᱚᱵᱡᱤ ᱥᱚᱵᱡᱤ ᱫᱚ ᱟᱞᱮ ᱫᱚ, ᱫᱟ ᱡᱷᱚᱛᱚ ᱨᱚᱠᱚᱢᱟᱜ ᱜᱮᱞᱮ ᱪᱟᱥ ᱵᱟᱲᱟᱭ ᱜᱮᱭᱟᱞᱮ ᱾ ᱟᱨ ᱱᱤᱡᱮ ᱚᱲᱟᱜ ᱨᱮ ᱡᱚᱢ ᱞᱟᱹᱜᱤᱜ ᱦᱚᱸᱞᱮ, ᱪᱟᱥ ᱵᱟᱲᱟᱭ ᱜᱮᱭᱟᱞᱮ ᱟᱨ ᱱᱚᱚᱸᱭ ᱱᱚᱝᱠᱟ ᱟᱠᱷᱨᱤᱧ ᱵᱟᱲᱟ ᱞᱟᱹᱜᱤᱫ ᱦᱚᱸ, ᱪᱟᱥ ᱫᱚ ᱪᱟᱥ ᱵᱟᱲᱟ ᱦᱳᱭᱳᱜ ᱜᱮᱭᱟ ᱾ ᱟᱨ ᱡᱚᱛᱚ ᱨᱚᱠᱚᱢᱟᱜ ᱜᱮᱞᱮ ᱪᱟᱥᱟ, ᱡᱷᱤᱸᱜᱟᱹ ᱠᱚ ᱯᱚᱴᱚᱞ ᱠᱚ, ᱛᱟᱯᱚᱨᱮ ᱠᱟᱨᱞᱟ ᱠᱚ, ᱠᱚᱸᱦᱰᱷᱟ ᱦᱚᱛᱚ, ᱟᱨ ᱟᱹᱰᱤ ᱨᱚᱠᱚᱢᱟᱜ ᱟᱲᱟᱜ ᱠᱚ᱾
ᱦᱮᱸ, ᱦᱮᱸ, ᱦᱮᱸ᱾
ᱟᱨ ᱯᱮᱸᱭᱟᱡᱽ ᱨᱟᱹᱚᱥᱩᱱ ᱠᱚ, ᱡᱷᱚᱛᱚ ᱜᱮ ᱟᱯᱮᱜ ᱜᱮ ᱫᱟ ᱚᱠᱟᱞᱮᱠᱟ ᱛᱟᱦᱚᱞᱮ ᱥᱚᱵᱽᱡᱤ ᱠᱚᱫᱚᱯᱮ ᱪᱟᱥᱟ? ᱵᱟᱲᱟᱭ ᱜᱮᱭᱟ ᱥᱮ ᱵᱟᱝ ᱜᱮ?
ᱟᱞᱮᱥᱮᱫ ᱫᱚ ᱢᱟᱱᱮ ᱚᱱᱠᱟᱱᱟᱜ ᱟᱨᱠᱤ, ᱥᱚᱵᱽᱡᱤ ᱪᱟᱥ ᱞᱮᱠᱟᱱ ᱡᱟᱭᱜᱟ ᱫᱚ, ᱥᱮᱨᱚᱠᱚᱢ ᱮᱠᱴᱟ ᱫᱚ ᱤᱭᱟ. ᱵᱟᱝ ᱠᱟᱱᱟ, ᱟᱨᱠᱤ ᱦᱮᱸᱥᱮ ᱚᱱᱠᱟ ᱢᱟᱱᱮ ᱫᱟᱜ ᱨᱮᱱᱟᱜ ᱠᱟᱴᱤᱡ ᱜᱮ, ᱚᱱᱟ ᱪᱟᱥ ᱠᱚ ᱠᱚ ᱠᱷᱮᱛᱨᱮ ᱠᱟᱴᱤᱡ ᱚᱵᱷᱟᱵ ᱜᱮ ᱛᱟᱞᱮᱭᱟ, ᱫᱟᱜ ᱨᱮᱱᱟᱜ ᱥᱩᱵᱤᱫᱷᱟ ᱟᱨᱠᱤ ᱦᱮᱸ ᱥᱮ,
ᱟᱪᱪᱷᱟ ᱦᱮᱸᱛᱚ, ᱛᱟᱦᱚᱞᱮ ᱫᱟ ᱞᱟᱹᱭᱫᱟᱹᱧ ᱟᱯᱮ ᱫᱚ
ᱦᱮᱸ, ᱦᱮᱸ, ᱞᱟᱹᱭᱢᱮ ᱟᱸᱡᱚᱢᱚᱜ ᱠᱟᱱᱟ?
ᱞᱟᱹᱭ ᱫᱟᱹᱧ ᱛᱟᱦᱞᱮ ᱟᱯᱮ ᱫᱚ ᱛᱟᱦᱞᱮ ᱦᱳᱲᱳ ᱜᱮᱯᱮ ᱨᱚᱦᱚᱭ ᱜᱮᱭᱟ, ᱛᱟᱦᱚᱞᱮ ᱥᱮᱨᱢᱟ ᱨᱮᱫᱚ ᱛᱤᱱᱟᱹᱜ ᱫᱷᱟᱣ ᱯᱮ ᱪᱟᱥ ᱜᱮᱭᱟᱯᱮ?
ᱟᱪᱪᱷᱟ ᱟᱞᱮᱥᱮᱫ ᱫᱚ, ᱢᱤᱫ ᱫᱷᱟᱣ ᱜᱮ, ᱢᱤᱫ ᱫᱷᱟᱣ ᱜᱮ᱾ ᱵᱟᱨᱫᱷᱟᱣ ᱨᱮᱱᱟᱜ ᱚᱱᱠᱟᱱᱟᱜ ᱥᱩᱵᱤᱫᱷᱟ ᱫᱚ, ᱵᱟᱹᱱᱩᱜ ᱠᱟᱜ ᱛᱟᱞᱮᱭᱟ ᱦᱟᱸᱜ, ᱦᱮᱸ ᱥᱮ᱾
ᱟᱫᱚ ᱱᱚᱜᱼᱚᱭ ᱱᱚᱝᱠᱟ ᱵᱚᱨᱥᱟ, ᱥᱚᱢᱚᱭ ᱜᱮᱯᱮ ᱛᱟᱦᱚᱞᱮ ᱪᱟᱥ ᱵᱟᱲᱟᱭ ᱜᱮᱭᱟᱯᱮ, ᱛᱟᱭ
ᱦᱳᱭ, ᱦᱳᱭ ᱵᱚᱨᱥᱟ ᱥᱚᱢᱚᱭ ᱜᱮ, ᱟᱨ ᱜᱟᱹᱰᱭᱟᱹ ᱞᱟᱛᱟᱨ ᱛᱮ ᱠᱟᱹᱴᱤᱡ ᱪᱩᱞᱩᱝ ᱠᱚ ᱨᱚᱦᱚᱭ, ᱵᱟᱨ ᱯᱮ ᱦᱚᱲ ᱠᱚ ᱨᱚᱦᱚᱭ ᱜᱮᱭᱟ, ᱦᱮᱸ ᱥᱮ᱾
ᱦᱮᱸ, ᱦᱮᱸ, ᱦᱮᱸ, ᱡᱟᱦᱟᱸ ᱫᱚ ᱜᱟᱹᱰᱭᱟᱹ ᱥᱩᱨ ᱥᱩᱯᱩᱨ ᱨᱮ, ᱠᱷᱮᱛ ᱠᱚ ᱛᱟᱦᱮᱱ ᱛᱟᱠᱚᱣᱟ,
ᱦᱳᱭ, ᱦᱳᱭ᱾
ᱟᱯᱮᱥᱮᱫ ᱫᱚ ᱫᱟ ᱛᱟᱦᱚᱞᱮ ᱱᱚᱣᱟ, ᱜᱟᱰᱟ ᱠᱚᱫᱚ ᱢᱮᱱᱟᱜ ᱜᱮᱭᱟ ᱥᱮ ᱵᱟᱝ, ᱜᱟᱰᱟ ᱠᱚ ᱠᱮᱱᱮᱞ ᱠᱚ?
ᱜᱟᱰᱟ ᱠᱚ ᱢᱮᱱᱟᱜᱼᱟ, ᱥᱟᱺᱜᱤᱧ ᱧᱚᱜ ᱟᱨᱠᱤ ᱦᱮᱸ ᱥᱮᱮ, ᱵᱟᱝᱠᱷᱟᱱ ᱞᱮᱭᱟ, ᱟᱰᱤ ᱥᱟᱸᱜᱤᱧ ᱧᱚᱜ ᱨᱮ ᱦᱮᱱᱟᱜ ᱟᱨᱠᱤ᱾ ᱦᱳᱭ, ᱧᱟᱢ ᱜᱮᱭᱟᱞᱮ ᱚᱱᱟᱦᱚ᱾
ᱟᱪᱪᱷᱟ ᱦᱮᱸ ᱛᱚ,
ᱟᱨ
ᱛᱚ ᱱᱤᱭᱟᱹ ᱥᱚᱢᱚᱭ ᱫᱚ ᱵᱚᱨᱥᱟ ᱥᱚᱢᱚᱭ ᱛᱚ, ᱛᱟᱦᱚᱞᱮ ᱞᱟᱹᱭᱫᱟᱹᱧ ᱫᱟ ᱯᱩᱴ ᱠᱚ ᱠᱚᱫᱚ ᱯᱮ, ᱧᱟᱢ ᱵᱟᱲᱟᱭᱮᱫ ᱠᱚᱜᱮᱭᱟ ᱥᱮ ᱵᱟᱝ ᱜᱮ?
ᱦᱩᱸ ᱟᱞᱮᱥᱮᱫ ᱢᱟ ᱚᱱᱠᱟᱱ, ᱟᱨᱠᱤ ᱡᱟᱭᱜᱟ ᱟᱫᱚ ᱵᱟᱝ ᱠᱟᱱᱟ, ᱟᱨᱠᱤ ᱦᱮᱸᱥᱮ, ᱟᱫᱚ ᱩᱱᱠᱩ ᱤᱭᱟᱹ, ᱩᱱᱠᱩ ᱮᱢᱱᱤ ᱩᱱᱠᱩ ᱪᱤᱠᱚ ᱞᱟᱹᱭ ᱮᱱᱮᱛᱮ, ᱠᱚ ᱢᱤᱪᱤᱠ ᱠᱟᱴᱟ ᱮᱵᱚᱝ ᱟᱨ, ᱢᱤᱫᱴᱮᱱ ᱡᱟᱦᱟᱸᱭ ᱠᱚ ᱥᱟᱲᱚᱜᱼᱟ ᱞᱟᱴᱩ ᱞᱟᱟᱹᱴᱩ ᱠᱚ ᱦᱩᱭᱩᱜᱼᱟ᱾ ᱫᱚ ᱟᱨᱠᱤ ᱪᱤᱞᱤ ᱠᱚ ᱢᱮᱛᱟ ᱠᱚ ᱠᱟᱱᱟ, ᱦᱟᱸᱜ ᱩᱱᱠᱩ ᱫᱚᱠᱚ ᱦᱳᱭ ᱦᱳᱭ, ᱦᱳᱭ᱾ ᱩᱱᱠᱩ ᱫᱚᱠᱚ ᱧᱟᱢ ᱵᱟᱲᱟᱣ ᱠᱟᱱᱟ, ᱟᱨ ᱩᱱᱠᱩ ᱚᱱᱠᱟ ᱯᱷᱩᱴᱠᱟᱹ ᱯᱟᱴᱠᱟ ᱫᱚ, ᱟᱞᱮᱥᱮᱫ ᱫᱚ ᱚᱸᱠᱟ ᱫᱚ ᱵᱟᱝ ᱦᱳᱭ ᱟᱠᱟᱱᱟ ᱦᱮᱸ ᱥᱮ, ᱾
ᱟᱪᱪᱷᱟ ᱦᱮᱸᱛᱚ ᱫᱟ, ᱛᱟᱦᱚᱞᱮ ᱫᱟ ᱦᱮᱸ ᱫᱟ ᱟᱞᱮ ᱥᱮᱫ ᱫᱚᱞᱮ ᱧᱟᱢ ᱵᱟᱲᱟᱭ ᱜᱮᱭᱟᱞᱮ, ᱱᱚᱜᱼᱚᱭ ᱱᱤᱭᱟᱹ ᱥᱚᱢᱚᱭ ᱜᱮᱛᱚ ᱦᱳᱭᱳᱜᱼᱟ᱾
ᱳ ᱟᱪ
ᱟᱨ ᱵᱷᱟᱜᱮ ᱫᱚ ᱵᱷᱟᱜᱮ ᱜᱮᱞᱮ, ᱧᱟᱢ ᱵᱟᱲᱟ ᱠᱚᱜᱮᱼᱭᱟ ᱞᱮ᱾
ᱛᱟᱦᱚᱞᱮ ᱡᱚᱢ ᱵᱟᱲᱟ ᱠᱚ, ᱦᱳᱭ ᱠᱟᱱᱟ ᱯᱷᱩᱴᱠᱟᱹ ᱠᱚ?
ᱦᱮᱸ, ᱦᱮᱸ, ᱫᱟ ᱡᱚᱢ ᱵᱟᱲᱟ ᱠᱚᱫᱚ ᱦᱳᱭᱳᱜ ᱜᱮᱭᱟ, ᱯᱮᱨᱟᱭ ᱜᱮ ᱥᱳᱲᱮ ᱠᱚ ᱦᱳᱭᱳᱜ ᱜᱮᱭᱟ᱾ ᱛᱩ ᱠᱚ ᱦᱩᱭᱩᱜ ᱜᱮᱹᱭᱟ, ᱞᱮᱴᱚ ᱠᱚᱦᱚᱸ ᱦᱩᱭᱩᱜ ᱜᱮᱹᱭᱟ ᱟᱨ ᱫᱟᱱᱚ
ᱠᱤ ᱥᱤᱵᱤᱞ ᱵᱩᱡᱷᱟᱹ ᱟᱠᱚ ᱟᱨᱠᱤ?
ᱦᱮᱸ ᱫᱟ, ᱥᱤᱵᱷᱤᱞ ᱫᱚ ᱵᱮᱥ ᱜᱮ ᱵᱩᱡᱷᱟᱹᱜᱼᱟ᱾ ᱞᱮᱴᱚ ᱠᱟᱛᱮᱫ ᱦᱚᱸ, ᱥᱚᱲᱮᱹ ᱦᱚᱸᱠᱚ ᱥᱮᱹᱲᱮᱹ ᱠᱚᱣᱟ ᱟᱨ
ᱡᱟᱜ ᱚᱭ ᱪᱷᱟ, ᱡᱟᱭᱦᱳᱠ ᱛᱟᱼᱞᱮ ᱚ ᱯᱮᱭᱥᱟ ᱫᱚᱠᱚ ᱧᱟᱢᱚᱜ ᱜᱮᱹᱭᱟ ᱦᱮᱸ ᱵᱟᱝ!
ᱩᱸ, ᱦᱩᱸ-ᱦᱩᱸ, ᱴᱟᱣᱟᱨ ᱠᱟᱣᱤᱡ ᱰᱤᱥᱴᱟᱵᱚᱜ ᱠᱟᱱ ᱛᱟᱢᱟ ᱠᱟᱹᱴᱤᱡ ᱦᱟᱞᱠᱟ! ᱩᱸ, ᱴᱟᱣᱟᱨ ᱠᱟᱹᱲᱤᱡ ᱰᱤᱥᱴᱟᱵ ᱫᱟ, ᱠᱟᱹᱲᱤᱡ ᱳᱝ ᱥᱚᱨᱟᱜ ᱢᱮ, ᱚᱝᱠᱟᱥᱮᱜ ᱨᱮ ᱢᱮᱱᱟᱜ ᱢᱮᱭᱟ ᱦᱟᱸᱜ! ᱦᱮᱸ, ᱴᱷᱤᱠ ᱴᱷᱟᱠ ᱵᱟᱝ ᱟᱸᱡᱚᱢᱚᱜ ᱠᱟᱱᱟ, ᱦᱮᱞᱳ, ᱟᱹᱧᱟᱹ ᱤᱧᱟᱹᱜ ᱨᱚᱲ, ᱤᱧᱟᱹᱜ ᱨᱚᱲ ᱟᱸᱡᱚᱢᱚᱜ ᱠᱟᱱᱟ?
ᱟᱸ ᱤᱧᱟᱹᱜ ᱨᱚᱲ ᱟᱸᱡᱚᱢᱚᱜ ᱠᱟᱱᱟ, ᱦᱮᱞᱳ?